ᱦᱮᱞᱳ ᱦᱮᱸ ᱢᱚᱡᱽᱛᱮ ᱨᱚᱲᱹ ᱟᱸᱡᱚᱢ ᱧᱟᱢᱟ ᱫᱟᱵᱤᱱ
ᱦᱮᱸ ᱦᱮᱸ ᱟᱹᱵᱤᱱ ᱢᱚᱸᱡᱽᱛᱮ ᱟᱸᱡᱚᱢ ᱧᱟᱢᱮᱫᱼᱟ ᱵᱤᱱ?
ᱦᱮᱸ ᱟᱸᱡᱚᱢ ᱧᱟᱢᱮᱫ ᱟᱞᱤᱧ
ᱦᱳᱭ ᱦᱳᱭ ᱦᱳ ᱡᱚᱦᱟᱨᱹ ᱜᱮ ᱡᱚᱦᱟᱨᱹ ᱜᱮ
ᱦᱮᱸ ᱡᱚᱦᱟᱨᱹ ᱜᱮ ᱫᱤᱭᱮ ᱚᱲᱟᱹᱜ ᱠᱚᱨᱮᱹ ᱫᱚᱯᱮ ᱵᱮᱥ ᱵᱟᱲᱟᱜ ᱜᱮᱭᱟ?
ᱦᱮᱸ ᱦᱮᱸ ᱵᱷᱟᱜᱮ ᱜᱮ ᱵᱷᱟᱜᱮ ᱜᱮ ᱱᱟᱯᱟᱭ ᱜᱮ ᱡᱚᱛᱚ ᱦᱚᱲ ᱢᱮᱱᱟᱼᱜ ᱠᱚᱣᱟ᱾ ᱟᱸᱯᱮ ᱦᱚ ᱮ ᱚᱲᱟᱜ ᱥᱮᱫ ᱡᱷᱚᱛᱚ ᱦᱚᱲ ᱱᱟᱯᱟᱭ ᱜᱮ?
ᱦᱮᱸ ᱥᱟᱱᱟᱢ ᱦᱚᱲ ᱱᱟᱯᱟᱭ ᱜᱮ ᱢᱮᱱᱟᱼᱜ ᱞᱮᱭᱟ
ᱚ ᱟᱫᱚ ᱟᱹᱞᱤᱧ ᱞᱟᱹᱭ ᱮᱜ ᱞᱤᱧ ᱱᱚᱰᱮ ᱢᱟ ᱡᱟᱦᱟᱸᱱᱟᱜ ᱴᱚᱯᱤᱠ ᱤᱫᱤᱭᱟᱹᱛᱮ ᱵᱟᱝ ᱠᱷᱟᱱ ᱡᱟᱦᱟᱸ ᱱᱟᱜ ᱤᱫᱤ ᱟᱛᱮ ᱨᱚᱯᱚᱲ ᱦᱳᱭᱳᱜᱼᱟ ᱟᱫᱚ ᱞᱤᱧ ᱡᱟᱦᱟᱸᱱᱟᱜ ᱴᱚᱯᱤᱠ ᱤᱫᱤ ᱠᱟᱛᱮᱫ ᱡᱩᱫᱤ ᱟᱹᱵᱤᱱᱟᱜ ᱢᱚᱱᱮᱹᱨᱮ ᱡᱩᱫᱤ ᱩᱭᱦᱟᱹᱨ ᱧᱟᱢᱮᱫ ᱠᱷᱟᱱ ᱵᱮᱱ ᱚᱱᱟ ᱴᱚᱯᱤᱠ ᱤᱫᱤ ᱠᱟᱛᱮᱫ ᱡᱟᱦᱟᱸᱱᱟᱜ ᱞᱟᱹᱭ ᱫᱟᱹᱲᱮᱭᱟᱼᱜ ᱟᱵᱤᱱ ᱦᱮ ᱥᱮ
ᱦᱩᱸ
ᱵᱟᱝ
ᱢᱚᱱᱮ ᱨᱮ ᱴᱚᱯᱤᱠ ᱢᱟ ᱢᱮᱱᱟᱜ ᱜᱮ, ᱴᱚᱯᱤᱠ ᱵᱮᱯᱟᱨ ᱱᱤᱭᱮ ᱜᱟᱞᱢᱟᱨᱟᱣ ᱞᱮᱱ ᱠᱷᱟᱱ ᱢᱟ ᱢᱚᱪᱚᱜ ᱜᱮᱭᱟ ᱚᱱᱟ ᱢᱟ ᱵᱮᱥ ᱜᱮᱭᱟ ᱟᱹᱞᱤᱧ ᱛᱟᱦᱚᱞᱮ ᱢᱤᱫ ᱴᱮᱱ ᱠᱩᱠᱞᱤ ᱞᱤᱧ ᱫᱚᱦᱚᱭ ᱫᱟ ᱟᱵᱤᱱ ᱴᱷᱮᱱ
ᱟᱪᱪᱷᱟ ᱟᱪᱪᱷᱟ
ᱦᱚᱜ-ᱚᱭ ᱡᱮ ᱢᱟᱱᱮ ᱞᱟᱹᱭ ᱫᱟᱞᱤᱧ ᱟᱸᱡᱚᱢ ᱵᱮᱱ
ᱦᱮᱸ ᱦᱮᱸ
ᱦᱚᱜ-ᱚᱭ ᱵᱚᱨᱚ ᱯᱟᱛᱟ ᱵᱚᱨᱚ ᱯᱟᱛᱟ ᱢᱟ ᱦᱳᱭᱳᱼᱜ ᱠᱟᱱ ᱜᱮ, ᱟᱸᱵᱚ ᱥᱟᱱᱟᱢ ᱠᱚ ᱥᱮᱜ ᱜᱮ ᱚᱨᱠᱮᱥᱴᱟᱨ ᱠᱚ ᱢᱟ ᱦᱳᱭᱳᱼᱜ ᱠᱟᱱ ᱜᱮᱭᱟ
ᱦᱩᱸ ᱦᱩᱸ
ᱳᱭ ᱪᱷᱟᱯᱲᱤ ᱠᱚᱵᱮ ᱧᱮᱞ ᱠᱟᱜ ᱠᱚᱜ ᱜᱮᱭᱟ ᱢᱟᱱᱮ ᱥᱳᱥᱟᱞ ᱢᱤᱰᱤᱭᱟ ᱛᱟᱞᱟ ᱛᱮ ᱦᱳᱠ ᱱᱤᱝᱠᱟᱹ ᱢᱟ ᱦᱳᱭ ᱵᱟᱲᱟᱜ ᱠᱟᱱ ᱜᱮᱭᱟ ᱢᱮᱫ ᱠᱚᱨᱮᱜ ᱠᱚ ᱞᱟᱜᱟᱣ ᱟᱠᱟᱱ ᱜᱮᱭᱟ
ᱦᱳᱭ ᱦᱳᱭ ᱦᱳᱭ
ᱛᱚ ᱚᱱᱟ ᱵᱟᱨᱮ ᱛᱮ ᱡᱩᱫᱤ ᱡᱟᱦᱟ ᱱᱟᱜ ᱵᱮᱱ ᱢᱮᱱᱟ ᱥᱮ ᱱᱩᱠᱩ ᱪᱤᱠᱟᱹᱛᱮ ᱢᱟᱱᱮ ᱵᱚᱱ
ᱚᱱᱟ ᱠᱚᱵᱚᱱ ᱵᱚᱱᱫᱚ ᱫᱟᱲᱮᱭᱟ ᱠᱚ ᱚᱱᱟ ᱵᱟᱨᱮ ᱛᱮ ᱡᱩᱫᱤ ᱱᱟᱥᱮ ᱠᱟᱛᱷᱟ ᱵᱮᱱ ᱢᱮᱱ ᱧᱚᱜ
ᱱᱤᱛᱚᱜ ᱫᱚ ᱡᱩᱫᱤ ᱱᱤᱭᱟ ᱢᱟᱱᱮ ᱡᱩᱫᱤᱧ ᱧᱮᱞ-ᱟ ᱛᱚᱵᱮ ᱟᱵᱚ ᱵᱷᱤᱰᱭᱳ ᱠᱚᱨᱮ ᱫᱚ ᱵᱚᱱ ᱧᱮᱞᱮᱜᱼᱟ ᱡᱮ ᱟᱥᱚᱞᱮ ᱚᱱᱟ ᱯᱚᱨᱚᱵᱽ ᱯᱟᱨᱵᱚᱱ ᱡᱟᱦᱟᱸ ᱯᱷᱟᱱᱥᱮᱱ ᱫᱟᱵᱩᱝ ᱚᱠᱟ ᱥᱮᱫ ᱯᱷᱟᱱᱟ ᱥᱮᱫ ᱯᱷᱟᱱᱟ ᱨᱚᱠᱚᱢ ᱠᱚ ᱞᱟᱹᱭᱟ ᱟᱫᱚ ᱟ ᱚᱱᱟ ᱡᱟᱭᱜᱟ ᱨᱮᱫᱚ ᱟᱫᱚ ᱪᱮᱫ ᱪᱤᱠᱟᱹᱜ ᱠᱟᱱᱟ ᱱᱤᱭᱟ. ᱫᱚ ᱚᱲᱟᱜ ᱠᱷᱚᱱ ᱜᱮ ᱡᱚᱫᱤ ᱴᱷᱤᱠ ᱥᱟᱱᱟ ᱠᱟᱱᱟ ᱟᱵᱚ ᱡᱷᱚᱛᱚ ᱥᱚᱢᱟᱡᱤᱭᱟᱹ ᱦᱚᱲ ᱡᱟᱦᱟᱭ ᱜᱮ ᱥᱚᱢᱟᱡᱽ ᱤᱫᱤ ᱠᱟᱛᱮᱜ ᱪᱤᱱᱛᱟᱹ ᱟᱫᱚ ᱱᱤᱭᱟᱹ ᱫᱚ ᱴᱷᱤᱠ ᱞᱟᱹᱜᱤᱫ ᱫᱚ ᱚᱲᱟᱜ ᱠᱷᱚᱱ ᱜᱮ ᱴᱷᱤᱠ ᱦᱩᱭᱩᱜᱼᱟ ᱢᱟᱱᱮ ᱮᱵᱟᱨ ᱢᱟᱡᱷᱤ ᱢᱟᱰᱣᱟ ᱠᱷᱚᱱ ᱢᱟ ᱞᱟᱹᱭ ᱟᱠᱚ ᱱᱤᱛ ᱜᱮ ᱵᱚᱱᱫᱚᱭ ᱯᱮ ᱱᱤᱭᱟᱹ ᱠᱚ ᱱᱤᱭᱟᱹ ᱠᱚ ᱟᱞᱚ ᱯᱮ ᱠᱚᱨᱟᱭ ᱟ ᱦᱮᱸ, ᱞᱟᱹᱭᱨᱮ ᱟᱣ ᱩᱥᱰᱤᱜᱟᱱ ᱟᱛᱳ ᱠᱚᱨᱮ ᱫᱚ ᱵᱟᱠᱚ ᱟᱸᱡᱚᱢᱟ, ᱟᱨ ᱛᱚ, ᱪᱟᱞᱟ ᱤᱫᱤᱼᱟ ᱛᱚ ᱚᱱᱟ ᱵᱚᱱᱫᱚ ᱨᱮᱱᱟᱜ ᱫᱚ ᱢᱟᱱᱮ ᱡᱟᱦᱟᱱᱟᱜ ᱤᱭᱟᱹ ᱫᱚ ᱵᱟᱝ ᱢᱟᱱᱮ ᱩᱱᱟᱹᱜ ᱞᱮᱟᱹᱭ ᱢᱟᱱᱮ ᱢᱟᱺᱡᱷᱤ ᱢᱟᱲᱚᱣᱟᱨ ᱥᱮᱫ ᱞᱮᱠᱟᱛᱮ ᱡᱩᱫᱤ ᱵᱤᱱ ᱧᱮᱞᱟ ᱛᱚᱵᱮ ᱤᱱᱠᱟᱹ ᱛᱮᱦᱚᱸ ᱩᱱᱟᱹᱜ ᱫᱚ ᱵᱟᱭ ᱠᱟᱹᱢᱤᱭᱟ ᱛᱚ ᱱᱤᱭᱟᱹ ᱡᱩᱫᱤ ᱵᱤᱡᱟᱹ ᱠᱷᱟᱱ ᱛᱚᱵᱮ ᱱᱤᱭᱟᱹ ᱫᱚ ᱚᱲᱟᱜ ᱠᱷᱚᱱᱜᱮ, ᱦᱩᱸ᱾ ᱢᱟᱱᱮ ᱪᱮᱫ ᱤᱧ ᱞᱟᱹᱭ ᱟ? ᱤᱭᱟᱹ ᱠᱟᱱᱟ ᱢᱟᱱᱮ ᱟᱭᱳ ᱵᱟᱵᱟ ᱡᱟᱦᱟᱸᱭ ᱤᱭᱟᱹ ᱠᱚ ᱢᱮᱱᱟᱜ ᱠᱚᱣᱟ ᱾ ᱟᱠᱚᱨᱮᱱ ᱢᱟᱱᱮ ᱚᱲᱟᱜ ᱨᱮᱱ ᱡᱟᱦᱟᱸᱭ ᱢᱟᱨᱟᱝ ᱦᱚᱲ ᱠᱚ ᱟᱨ ᱪᱮᱫ ᱾ ᱩᱱᱠᱩ ᱜᱮ ᱠᱟᱹᱴᱤᱡ ᱮ ᱢᱟᱱᱮ ᱡᱟᱦᱟᱸᱭ ᱡᱩᱫᱤ ᱫᱚᱢᱮᱜ ᱜᱮ ᱪᱟᱞᱟᱜ ᱠᱟᱱᱟᱭ ᱡᱟᱦᱟᱸᱭ ᱜᱤᱫᱽᱨᱟᱹ ᱱᱤᱝᱠᱟᱹᱱ ᱟ ᱯᱟᱛᱟ ᱱᱤᱝᱠᱟᱹᱱ ᱴᱟᱺᱰᱤ ᱠᱚᱨᱮ ᱛᱚ ᱚᱱᱟ ᱠᱟᱹᱴᱤᱡ, ᱟᱱᱮ ᱩᱱᱠᱩ ᱠᱟᱹᱴᱤᱡ ᱜᱤᱫᱽᱨᱟᱹ ᱟᱞᱚᱯᱮ ᱪᱟᱞᱟᱜᱼᱟ ᱵᱟᱫᱽ ᱫᱤᱭᱮ ᱦᱟ ᱠᱤᱪᱷᱩ ᱫᱤᱱ ᱞᱟᱦᱟᱨ ᱨᱮᱜᱮ ᱯᱮ ᱪᱟᱞᱟᱭᱮᱱᱟ? ᱟᱨᱚ ᱱᱤᱭᱟᱹ ᱨᱮ ᱢᱟᱱᱮ ᱱᱩᱝᱠᱩ ᱜᱤᱫᱽᱨᱟᱹ ᱫᱚ ᱡᱚᱠᱷᱚᱱ ᱢᱟᱱᱮ ᱠᱚᱢ ᱤᱫᱤ ᱦᱩᱭᱩᱜ ᱟ ᱢᱟᱱᱮ ᱡᱚᱠᱷᱚᱱ ᱯᱚᱨᱯᱚᱨ ᱪᱟᱞᱟᱣ ᱤᱫᱤᱭᱟ ᱠᱚ ᱥᱮ ᱟᱫᱚ ᱚᱱᱟ ᱨᱮᱜᱮ ᱨᱟᱹᱥᱠᱟᱹ ᱠᱚ ᱧᱟᱢ ᱤᱫᱤᱭᱟ ᱾
ᱦᱩᱸ ᱾
ᱟᱫᱚ ᱨᱟᱹᱥᱠᱟᱹ ᱠᱚ ᱧᱟᱢ ᱤᱫᱤ ᱞᱮᱱᱠᱷᱟᱱ ᱟᱫᱚ ᱚᱱᱛᱮ ᱜᱮ ᱪᱟᱞᱟᱜ ᱥᱟᱱᱟ ᱠᱚᱣᱟ ᱾
ᱟᱫᱚ ᱡᱚᱠᱷᱚᱱ ᱫᱟᱜ ᱵᱤᱱ ᱠᱚᱢ ᱤᱫᱤᱭᱟᱵᱤᱱ ᱥᱮ ᱚᱱᱟᱴᱟᱜ ᱟᱫᱚ ᱩᱱᱠᱩ ᱤᱱᱟᱹᱠᱷᱟᱱ ᱚᱸᱰᱮ ᱠᱷᱚᱱ ᱫᱚ ᱠᱟᱹᱴᱤᱡ ᱡᱷᱟᱹᱞ ᱫᱷᱤᱨᱮᱹᱫᱷᱤᱨᱮᱹ ᱡᱷᱟᱹᱞ, ᱥᱮᱫ ᱠᱚ ᱪᱟᱞᱟᱣ ᱤᱫᱤᱭᱟ ᱚᱱᱟ ᱯᱚᱨᱤᱵᱮᱥ ᱠᱷᱚᱱ ᱾ ᱟᱨ ᱡᱚᱠᱷᱚᱱ ᱟᱫᱚ ᱤᱱᱠᱟᱹ ᱤᱱᱠᱟᱹ ᱛᱮᱜᱮ ᱠᱟᱹᱴᱤᱡ ᱪᱩᱞᱩᱝ ᱠᱟᱹᱴᱤᱡ ᱪᱩᱞᱩᱝ ᱟᱛᱮᱫ ᱟᱫᱚ ᱩᱱᱠᱩ ᱫᱚ ᱚᱱᱟ ᱪᱮᱛᱟᱱ ᱨᱮᱫᱚ ᱟᱫᱚ ᱩᱱᱟᱹᱜ ᱢᱟᱱᱮ ᱪᱮᱫ ᱤᱧ ᱞᱟᱹᱭᱟ ᱨᱟᱹᱥᱠᱟᱹ ᱡᱤᱱᱤᱥᱴᱟᱜ ᱢᱟᱱᱮ ᱡᱮ ᱱᱚᱸᱰᱮ ᱪᱟᱞᱟ ᱦᱤ ᱦᱩᱣᱟ ᱾ ᱤᱱᱠᱟᱱ ᱡᱤᱱᱤᱥᱴᱟᱜ ᱫᱚ ᱟᱫᱚ ᱵᱟᱝ ᱪᱟᱞᱟᱜ ᱥᱟᱱᱟ ᱠᱚᱣᱟ ᱟᱨ ᱪᱮᱫ ᱟᱨ ᱛᱟᱨ ᱯᱚᱨᱮ ᱠᱟᱹᱴᱤᱡ ᱟᱹᱛᱳ ᱦᱚᱲ ᱠᱚᱦᱚᱸ ᱠᱟᱹᱴᱤᱡ ᱵᱩᱡᱷᱟᱹᱣ ᱵᱟᱲᱟ ᱦᱳᱭᱳᱜᱼᱟ ᱡᱮ ᱮ, ᱜᱤᱫᱽᱨᱟᱹ ᱠᱚ ᱱᱤᱝᱠᱟᱹ ᱠᱷᱟᱨᱟᱯᱚᱜ ᱠᱟᱱᱟ ᱠᱚ ᱵᱟᱹᱲᱤᱡᱚᱜ ᱠᱟᱱᱟ ᱠᱚ ᱾ ᱦᱮᱸ, ᱱᱤᱭᱟᱹ ᱠᱚᱫᱚ ᱠᱟᱹᱴᱤᱡ ᱡᱚᱫᱤ ᱱᱤᱭᱟᱹ ᱛᱟᱞᱟᱨᱮ ᱚᱱᱮ ᱡᱮᱢᱚᱱ ᱢᱟᱱᱮ ᱚᱱᱮ ᱟᱨᱟᱜ ᱯᱟᱹᱣᱨᱟᱹ ᱠᱚ ᱟᱠᱷᱨᱤᱧ ᱟᱠᱚ ᱚᱸᱰᱮ ᱠᱚᱨᱮᱧ ᱧᱮᱞ ᱟᱠᱟᱫ ᱠᱚᱣᱟ ᱤᱧ ᱪᱟᱞᱟᱣ ᱵᱟᱲᱟ ᱢᱤᱫ ᱵᱟᱨ ᱡᱟᱭᱜᱟ ᱨᱮᱫᱚ ᱠᱤᱱᱛᱩ ᱠᱚᱢ ᱜᱮ ᱪᱟᱞᱟᱜ ᱨᱮᱱᱟᱜ ᱥᱩᱡᱳᱜ ᱫᱚ ᱦᱩᱭ ᱠᱟᱱᱟ ᱾ ᱮ ᱪᱟᱞᱟᱣ ᱫᱩᱧ ᱪᱟᱞᱟᱣ ᱠᱟᱱᱟ ᱧᱮᱞ ᱠᱚᱣᱟᱧ ᱚᱱᱟ ᱫᱷᱟᱨᱮ ᱠᱚᱨᱮ ᱯᱳᱣᱨᱳ ᱠᱚᱠᱚ ᱟᱠᱷᱨᱤᱧ ᱵᱟᱲᱟᱭᱟ ᱦᱤ ᱡᱮᱯ ᱠᱚ ᱟᱨ ᱚᱱᱟ ᱜᱤᱫᱽᱨᱟᱹ ᱠᱚᱦᱚᱸ ᱮᱢ ᱢᱟᱱᱮ ᱩᱱᱠᱩ ᱜᱤᱫᱽᱨᱟᱹ ᱠᱤᱨᱤᱧ ᱠᱚ ᱪᱟᱞᱟᱜᱼᱟ ᱾ ᱟᱨ ᱩᱱᱠᱩ ᱫᱚᱠᱟᱱᱤᱭᱟᱹ ᱦᱚᱲ ᱦᱚᱸ ᱟᱠᱚᱣᱟᱜ ᱞᱟᱵᱷᱚ ᱠᱷᱟᱹᱛᱤᱨ ᱤᱭᱟᱹᱭ ᱡᱮᱢᱚᱱ ᱫᱚᱠᱟᱱ ᱨᱮ ᱥᱤᱥᱴᱮᱢ ᱢᱮᱱᱟᱜᱼᱟ ᱟᱴᱷᱟᱨᱚ ᱵᱚᱪᱷᱚᱨ ᱮᱹᱠᱩᱥ ᱵᱚᱪᱷᱚᱨ, ᱮᱹᱠᱩᱥ ᱵᱚᱪᱚᱨ ᱪᱮᱛᱟᱱ ᱨᱮ ᱯᱳᱣᱨᱟᱹ ᱫᱚ ᱮᱢ ᱵᱟᱝ ᱜᱟᱱᱚᱜ ᱛᱮᱢᱱᱤ ᱮᱹ-ᱮᱹ-ᱤᱱᱠᱟᱹᱜᱮ ᱡᱩᱫᱤ ᱚᱸᱰᱮ ᱧᱮᱞᱟ ᱠᱚᱢᱤᱴᱤ ᱠᱤ ᱡᱟᱦᱟᱸ ᱯᱟᱛᱟ ᱠᱚᱢᱤᱴᱤ ᱩᱱᱠᱩ ᱡᱩᱫᱤ ᱱᱤᱭᱟᱹ ᱫᱚ ᱫᱚᱠᱟᱱ ᱵᱟᱞᱟ ᱠᱚ ᱞᱟᱹᱭ ᱟᱠᱚᱣᱟ ᱡᱮ ᱱᱩᱱᱟᱹᱜ ᱵᱚᱭᱚᱥ ᱪᱮᱛᱟᱱ ᱨᱮ ᱠᱤ ᱞᱟᱛᱟᱨ ᱨᱮ ᱡᱮ ᱯᱟᱹᱣᱨᱟᱹ ᱮᱢᱟ ᱠᱚᱯᱮ ᱟᱨ ᱞᱟᱛᱟᱨ ᱨᱮᱱ ᱫᱚ ᱟᱞᱚᱯᱮᱯᱮ ᱮᱢᱟ ᱠᱚᱣᱟ ᱤᱱᱠᱟᱹ ᱨᱮᱦᱚᱸ ᱠᱤᱪᱷᱩ ᱢᱟᱱᱮ ᱚᱱᱟ ᱡᱮ ᱯᱩᱣᱨᱟᱹ ᱧᱩ ᱨᱮᱱᱟᱜ ᱚᱱᱟ ᱢᱤᱫᱴᱟᱝ ᱡᱮ ᱤᱭᱟᱹ ᱛᱟᱦᱮᱱ ᱠᱟᱱᱟ ᱜᱤᱫᱽᱨᱟᱹ ᱠᱚ ᱵᱷᱤᱛᱤᱨ ᱨᱮ᱾ ᱚᱱᱟ ᱦᱚᱸ ᱠᱟᱹᱴᱤᱡ ᱠᱚᱢ ᱧᱚᱜᱼᱟ᱾ ᱟᱨ ᱱᱤᱝᱠᱟᱹᱛᱮᱫ ᱟᱹᱵᱤᱱ ᱪᱮᱫ ᱱᱤᱭᱟᱹ ᱤᱫᱤ ᱟᱛᱮᱫ ᱡᱩᱫᱤ ᱵᱷᱟᱵᱤᱭᱟᱵᱤᱱ ᱟᱵᱤᱱᱟᱜ ᱪᱮᱫ ᱞᱮᱠᱟ ᱧᱮᱞ ᱡᱚᱝ ᱚᱱᱟ ᱡᱩᱫᱤ ᱞᱟᱹᱭ ᱠᱮᱭᱟᱵᱤᱱ, ᱦᱳᱭ ᱦᱳᱭ᱾
ᱡᱮ ᱯᱨᱚᱛᱷᱚᱢ ᱨᱮ ᱡᱟᱦᱟᱸ ᱛᱟᱦᱮᱸᱱ ᱛᱟᱵᱚᱱᱟ ᱚᱱᱟ ᱫᱚ ᱦᱩᱭᱩᱜ ᱠᱟᱱᱟ ᱟᱵᱩᱨᱮᱱ ᱡᱟᱦᱟᱸ ᱟᱭᱳᱼᱵᱟᱵᱟ ᱜᱟᱨᱡᱮᱱ ᱠᱚ ᱱᱟᱸᱥᱮᱱᱟᱜ ᱢᱟ ᱥᱚᱪᱮᱛᱚᱱ ᱞᱟᱹᱠᱛᱤᱜ ᱠᱟᱱᱟ, ᱟᱹᱰᱤ ᱡᱳᱨ ᱜᱮ ᱞᱟᱹᱠᱛᱤᱜ ᱠᱟᱱᱟ ᱢᱟᱱᱮ ᱮᱢᱚᱱ ᱡᱟᱭᱜᱟ ᱨᱮ ᱱᱤᱛᱚᱜ ᱟᱵᱚᱣᱟᱜ ᱥᱚᱢᱟᱡ ᱥᱮ ᱥᱮᱴᱮᱨ ᱠᱟᱱᱟ ᱥᱮ ᱟᱵᱚ ᱜᱟᱨᱡᱮᱱ ᱡᱟᱦᱟᱸᱭ ᱠᱚ ᱟᱵᱩᱨᱮᱱ ᱢᱟᱨᱟᱝ ᱜᱟᱨᱡᱮᱱ ᱠᱚ ᱢᱮᱱᱟᱜ ᱠᱚ ᱩᱝᱠᱩ ᱥᱚᱪᱮᱛᱚᱱ ᱟᱹᱰᱤ ᱡᱳᱨ ᱜᱮ ᱞᱟᱹᱜ ᱞᱟᱹᱠᱛᱤᱜ ᱠᱟᱱᱟ ᱥᱮ ᱡᱮ ᱜᱤᱫᱟᱹᱨ ᱠᱟᱹᱴᱤᱡ ᱦᱩᱰᱤᱧ ᱦᱳᱠ ᱢᱟᱨᱟᱝ ᱜᱤᱫᱟᱹᱨ ᱦᱳᱠ ᱚᱠᱟᱛᱮ ᱪᱟᱞᱟᱜ ᱠᱟᱱᱟᱭ ᱵᱟᱭ ᱪᱟᱞᱟᱜ ᱠᱟᱱᱟ ᱚᱱᱟ ᱢᱟᱹᱭ ᱦᱳᱠ ᱵᱟᱹᱵᱩ ᱦᱳ ᱦᱮᱸ ᱚᱠᱚᱭ ᱠᱷᱳᱪᱤᱧ ᱦᱟᱛᱟᱣ ᱞᱮᱜᱮ ᱚᱠᱟᱛᱮ ᱪᱟᱞᱟᱜ ᱠᱟᱱᱟ ᱵᱟᱭ ᱪᱟᱞᱟᱜ ᱠᱟᱱᱟ ᱟᱭᱩᱵ ᱵᱟᱭ ᱨᱩᱣᱟᱹᱲ ᱞᱮᱱᱟ, ᱪᱮᱫ ᱞᱟᱹᱜᱤᱫ ᱵᱟᱭ ᱨᱩᱣᱟᱹᱲ ᱞᱮᱱᱟ? ᱪᱮᱫ ᱚᱠᱟ ᱨᱮ ᱵᱟᱥᱟᱭᱮᱱᱟᱭ ᱩᱱᱤ ᱥᱟᱱᱟᱢᱟᱜ ᱜᱮ ᱠᱷᱳᱡ ᱫᱚᱨᱠᱟᱨ ᱛᱟᱵᱩᱱ ᱥᱮ ᱱᱤᱦᱟᱹᱛ ᱜᱮᱭᱟ᱾ ᱚᱱᱟ ᱠᱚ ᱞᱟᱹᱠᱛᱤᱜ ᱠᱟᱱ ᱜᱮ ᱛᱟᱯᱚᱨᱮ ᱟᱨ ᱤᱧᱟᱹᱜ ᱢᱮᱫ ᱛᱮᱫᱚᱧ ᱢᱮᱱᱟ ᱡᱮ ᱮᱱᱮᱡ ᱥᱮᱨᱮᱧ ᱫᱚ ᱠᱷᱟᱨᱟᱯᱟ ᱚᱱᱟ ᱡᱤᱱᱤᱥ ᱛᱤᱥ ᱨᱤᱜᱤ ᱵᱟᱹᱧ ᱢᱮᱱᱟ ᱡᱮ ᱮᱱᱮᱡ ᱥᱤᱨᱤᱧ ᱠᱷᱟᱨᱟᱯᱟ ᱛᱤᱥ ᱨᱤᱜᱤ ᱵᱟᱝ ᱠᱷᱟᱨᱟᱯᱟ, ᱟᱵᱩ ᱥᱚᱢᱟᱡᱽ ᱨᱮ ᱢᱮᱱᱟᱜᱼᱟ ᱚᱱᱟ ᱢᱟ ᱵᱮᱥ ᱜᱮᱭᱟ ᱥᱮ ᱠᱤᱱᱛᱩ ᱮᱱᱮᱡ ᱞᱮᱠ ᱠᱟᱱᱜ ᱦᱚᱸᱛᱚ ᱮᱱᱮᱡ ᱥᱮᱨᱤᱧ ᱢᱮᱱᱟᱜ-ᱟ ᱥᱮ ᱵᱟᱦᱟ ᱥᱚᱨᱦᱟᱭ ᱥᱮ ᱵᱟᱯᱞᱟ ᱠᱚᱨᱮ ᱚᱱᱟ ᱠᱚᱨᱮ ᱚᱱᱟ ᱮᱱᱮᱡ ᱥᱮᱨᱮᱧ ᱢᱟ ᱟᱹᱰᱤ ᱵᱮᱥ ᱜᱮᱭᱟ ᱥᱮ ᱚᱱᱟ ᱫᱚ ᱠᱷᱟᱨᱟᱯ ᱫᱚ ᱛᱤᱥ ᱨᱮᱜᱮ ᱵᱟᱝ ᱞᱟᱹᱭᱚᱜᱚᱜᱼᱟ᱾ ᱠᱤᱱᱛᱩ ᱚᱱᱮ ᱚᱨᱠᱮᱥᱴᱟᱨ ᱠᱚᱨᱮᱜ ᱡᱟᱦᱟᱸ ᱠᱚ ᱮᱱᱮᱡ ᱫᱟ ᱚᱱᱟ ᱠᱚ ᱟᱵᱩᱣᱟᱜ ᱥᱚᱢᱟᱡ ᱛᱟᱞᱟ ᱨᱮᱫᱚ ᱵᱟᱝ ᱯᱟᱲᱟᱜ ᱠᱟᱱᱟ ᱥᱮ?
ᱦᱳᱭ ᱦᱳᱭ ᱚᱱᱟ ᱠᱚᱢᱟ ᱮᱴᱟᱜ ᱨᱮᱱᱟᱜ ᱜᱮ ᱡᱤᱱᱤᱥ ᱠᱟᱱᱟ᱾
ᱞᱩᱜᱽᱲᱤ ᱞᱟᱯᱚᱜ ᱠᱚ ᱡᱮᱢᱚᱱ ᱠᱚ ᱦᱚᱨᱚᱜ ᱫᱟ ᱢᱟᱱᱮ ᱚᱱᱠᱟ ᱢᱟ ᱩᱪᱤᱛ ᱵᱟᱝ ᱠᱟᱱᱟ ᱥᱮ ᱢᱮᱸᱫ ᱨᱮ ᱛᱮᱢᱟ ᱠᱷᱟᱨᱟᱯᱚᱜ ᱠᱟᱱ ᱜᱮ ᱩᱱᱠᱩᱣᱟᱜ ᱡᱟᱦᱟᱸ ᱤᱥᱟᱨᱟ ᱛᱟᱦᱮᱸᱱ ᱠᱟᱱᱟ ᱮᱱᱮᱡ ᱠᱚᱨᱮᱱᱟᱜ ᱥᱮ ᱞᱩᱜᱽᱲᱤᱡ ᱞᱟᱯᱚᱜ ᱩᱝᱠᱩᱣᱟᱜ ᱦᱚᱨᱚᱜ ᱢᱟᱱᱮ ᱴᱨᱟᱰᱤᱥᱚᱱᱟᱞ ᱰᱨᱮᱥ ᱠᱚ ᱦᱚᱨᱚᱜ ᱫᱟ ᱯᱟᱹᱧᱪᱤ ᱥᱟᱹᱲᱤ ᱛᱮᱠᱚ ᱵᱟᱸᱫᱮᱱ ᱠᱟᱱᱟ ᱴᱷᱤᱠ ᱜᱮᱭᱟ ᱛᱟᱹᱣ ᱨᱮᱦᱚᱸ ᱢᱟᱱᱮ ᱴᱷᱤᱠ ᱫᱷᱟᱨᱟ ᱢᱟ ᱵᱟᱠᱚ ᱵᱟᱸᱫᱮᱱ ᱠᱟᱱ ᱜᱮᱭᱟ ᱥᱮ ᱡᱟᱦᱟᱸ ᱢᱮᱫ ᱛᱮ ᱫᱤᱥᱟᱹᱜ ᱠᱟᱱᱟ,
ᱦᱳᱭ ᱦᱳᱭ᱾
ᱚᱱᱟ ᱠᱚᱦᱚᱸ ᱜᱟᱹᱞᱛᱤ ᱜᱮᱭᱟ ᱟᱫᱚ ᱟᱭᱩᱼᱵᱟᱵᱟ ᱱᱟᱥᱮᱱᱟᱜ ᱡᱩᱫᱤ ᱱᱚᱡᱚᱨ ᱠᱚ ᱮᱢᱟ ᱜᱤᱫᱟᱹᱨ ᱪᱮᱛᱟᱱ ᱨᱮ ᱛᱟᱦᱚᱞᱮ ᱢᱟ ᱢᱚᱪᱚᱜ ᱜᱮᱭᱟ ᱚᱱᱟ ᱫᱚᱥᱮ ᱡᱮ ᱜᱤᱫᱟᱹᱨ ᱱᱚᱣᱟ ᱫᱚ ᱵᱟᱝ ᱵᱮᱥᱟ ᱱᱚᱝ ᱠᱟ ᱫᱚ ᱵᱟᱝᱠᱚ ᱦᱚᱨᱚᱜ ᱵᱟᱸᱫᱮᱭᱟ ᱥᱮ ᱱᱚᱣᱟ ᱰᱟᱦᱟᱨ ᱛᱮ ᱛᱟᱲᱟᱢ ᱞᱮᱠᱷᱟᱱ ᱢᱟ ᱵᱟᱹᱲᱤᱡ ᱰᱟᱦᱟᱨ ᱠᱟᱱᱟ ᱥᱮ, ᱱᱚᱣᱟ ᱰᱟᱦᱟᱨ ᱛᱮᱫᱚ ᱛᱟᱲᱟᱢ ᱵᱟᱝ ᱴᱷᱤᱠᱟ ᱚᱱᱟ ᱫᱚ ᱟᱭᱩᱼᱵᱟᱵᱟ ᱴᱷᱮᱱ ᱦᱚᱸ ᱱᱟᱥᱤ ᱵᱷᱩᱢᱤᱠᱟ ᱫᱚ ᱢᱮᱱᱟᱜ ᱜᱮᱭᱟ᱾
ᱦᱩᱸ᱾
ᱚᱱᱟ ᱢᱟ ᱞᱟᱠ ᱛᱤᱜ ᱠᱟᱱ ᱜᱮᱭᱟ ᱟᱨ ᱟᱵᱩ ᱢᱟ ᱡᱩᱢᱤᱫ ᱠᱚ ᱵᱟᱹᱱᱩᱜ ᱵᱚᱱᱟ ᱥᱮ ᱵᱟᱝᱠᱷᱟᱱ ᱡᱩᱢᱤᱫ ᱛᱟᱦᱮᱸ ᱠᱟᱛᱮᱫ ᱡᱩᱫᱤ ᱟᱵᱚᱣᱟᱜ ᱡᱟᱦᱟᱸ ᱯᱟᱨᱜᱟᱱᱟ ᱢᱚᱦᱚᱞ ᱠᱚ ᱢᱮᱱᱟᱜ ᱟᱱ ᱛᱟᱵᱩᱱᱟ
ᱦᱳᱭ ᱦᱳᱭ ᱦᱳᱭ ᱦᱳᱭ᱾
ᱢᱮᱱ ᱠᱮᱭᱟ ᱡᱮ ᱚᱨᱠᱮᱥᱴᱟᱨ ᱠᱚ ᱢᱟ ᱦᱩᱭ ᱦᱚᱪᱚᱣᱟᱱ ᱠᱤᱱᱛᱩ ᱪᱷᱟᱯᱨᱤ ᱮᱱᱮᱡ ᱠᱚᱫᱚ ᱡᱟᱛᱮ ᱠᱚᱢᱤᱴᱤ ᱠᱚ ᱵᱟᱨᱚᱱ ᱠᱟᱜ ᱢᱟ, ᱢᱟᱱᱮ ᱚᱝᱠᱟ ᱜᱮ ᱚᱞ ᱛᱟᱦᱮᱸᱱ ᱢᱟ ᱡᱮᱢᱚᱱ ᱦᱮᱸᱰ ᱵᱤᱞ ᱠᱷᱚᱡ ᱠᱚ ᱪᱷᱟᱯᱟᱭᱮᱫ ᱜᱮᱭᱟ ᱥᱳᱥᱟᱞ ᱢᱤᱰᱤᱭᱟ ᱛᱟᱞᱟ ᱛᱮᱠᱚ ᱵᱟᱲᱟᱭ ᱦᱚᱪᱚ ᱵᱚᱱ ᱢᱟ᱾
ᱦᱩᱸ᱾
ᱡᱮ ᱚᱨᱠᱮᱥᱴᱟᱨ ᱦᱚᱸ ᱵᱟᱨᱚᱱ ᱮᱠᱟᱞ ᱵᱟᱝ ᱵᱷᱟᱜᱤᱭᱟ ᱚᱱᱟ ᱦᱚᱸ ᱵᱟᱹᱧ ᱢᱮᱱᱟ ᱚᱱᱟ ᱦᱚᱸ ᱴᱷᱤᱠ ᱜᱮᱭᱟ ᱠᱤᱱᱛᱩ ᱞᱤᱢᱤᱴ ᱨᱮᱱᱟᱜ ᱦᱚᱸᱥᱮ ᱢᱤᱫᱴᱮᱱ ᱢᱮᱱᱟᱜᱼᱟ ᱡᱷᱚᱛᱚ ᱨᱮᱱᱟᱜ ᱜᱮᱥᱮ ᱢᱮᱫᱴᱮᱱ ᱢᱮᱱᱟᱜ ᱜᱮᱭᱟ ᱥᱮ ᱵᱩᱜᱤ ᱵᱟᱹᱲᱤᱜ,
ᱢᱟᱲᱟᱝ ᱫᱚ ᱚᱨᱠᱮᱥᱴᱟᱨ ᱫᱚ ᱚᱱᱮ ᱮᱱᱮᱡ ᱥᱮᱨᱮᱧ, ᱥᱤᱝᱜᱟᱨ ᱠᱚ ᱦᱤᱡᱩᱜ ᱠᱚ ᱛᱟᱦᱮᱸᱫᱟ ᱥᱮᱨᱮᱧ ᱵᱟᱲᱟᱭ ᱛᱟᱦᱮᱸ ᱫᱚᱠᱚ ᱟᱵᱚ ᱫᱚ ᱫᱩᱲᱩᱵ ᱟᱛᱮᱜ ᱧᱮᱞ, ᱠᱮᱭᱟᱵᱩᱱ ᱟᱨ ᱡᱩᱫᱤ ᱮᱱᱮᱡ ᱠᱟᱹᱴᱤᱡ ᱮᱱᱮᱜ ᱥᱟᱱᱟ ᱠᱷᱟᱱ ᱮᱱᱮᱡ ᱵᱟᱲᱟ ᱠᱮᱭᱟ ᱵᱩᱱ᱾ ᱤᱱᱠᱟᱹ ᱟᱨ ᱱᱮᱛᱟᱨ ᱢᱟ ᱥᱩᱫᱩ ᱚᱱᱮ, ᱮᱠᱮᱱ ᱤᱭᱟᱹ ᱞᱮᱠᱟᱱᱟᱜ ᱥᱮᱨᱮᱧ ᱠᱚ ᱥᱮᱨᱮᱧᱟ ᱟᱨ, ᱮᱱᱮᱜ ᱨᱮᱜᱮ ᱠᱚ ᱯᱩᱨᱟ ᱦᱟᱝᱠᱟᱱᱟᱨ ᱮᱱᱠᱷᱟᱱ ᱦᱚᱨᱚᱜ ᱵᱟᱸᱫᱮ ᱨᱮᱱᱟᱜ ᱠᱚᱱᱚ ᱪᱟᱞ ᱪᱚᱞᱚᱱ ᱵᱟᱱᱩᱜ,
ᱦᱮᱸ ᱚᱱᱟ ᱦᱚᱨᱚᱜ ᱵᱟᱸᱫᱮ ᱨᱮᱱᱟᱜ ᱢᱟ ᱵᱟᱹᱱᱩᱜ ᱜᱮ ᱟᱨ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱚᱸ ᱚᱱᱠᱟ ᱢᱟᱱᱮ ᱞᱟᱹᱴᱩ ᱞᱟᱹᱴᱩ, ᱱᱩᱠᱩ ᱠᱚ ᱠᱚᱨᱟᱣ ᱮᱫᱟ ᱥᱮ ᱱᱩᱠᱩ ᱢᱟᱠᱚ ᱪᱮᱫᱚᱜ ᱠᱟᱱ ᱜᱮᱭᱟ ᱥᱮ ᱦᱩᱰᱤᱧ ᱦᱩᱰᱤᱧ ᱠᱚᱢᱟ᱾
ᱦᱳᱭ ᱦᱳᱭ᱾
ᱟᱨ ᱦᱩᱰᱤᱧ ᱦᱩᱰᱤᱧ ᱠᱚᱨᱮᱱ ᱢᱟ ᱟᱭᱳᱼᱵᱟᱵᱟ ᱣᱟᱜ ᱵᱷᱩᱞ ᱛᱟᱦᱮᱱ ᱠᱟᱱᱟ ᱠᱟᱨᱚᱱ ᱦᱩᱰᱤᱧ ᱠᱚᱫᱚ ᱵᱚᱱ ᱵᱩᱡᱷᱟᱹᱣ ᱠᱟᱛᱮ, ᱛᱮᱵᱚᱱ ᱢᱟᱱᱮ ᱥᱚᱡᱷᱮ ᱰᱟᱦᱟᱨ ᱨᱮᱵᱚᱱ ᱟᱹᱜᱩ ᱫᱟᱲᱮ ᱟᱠᱚᱣᱟ ᱦᱚᱭᱛᱚ ᱢᱟᱨᱟᱝ ᱠᱚᱫᱚ, ᱱᱟᱥᱮ ᱵᱟᱠᱚ ᱵᱩᱡᱷᱟᱹᱜ ᱞᱟᱹᱜᱤᱫᱚᱜ ᱦᱩᱰᱤᱧ ᱠᱚ ᱢᱟᱠᱚ ᱵᱩᱡᱷᱟᱹᱜ ᱜᱮ ᱮᱸ ᱞᱚᱜᱚᱱ ᱛᱮ᱾
ᱦᱳᱭ ᱦᱳᱭ,
ᱢᱚᱱᱮ ᱞᱮᱠᱷᱟᱱ ᱩᱱᱠᱩ ᱫᱚ ᱢᱟᱱᱮ ᱥᱚᱡᱷᱮ ᱰᱟᱦᱟᱨ ᱛᱮ ᱟᱹᱜᱩ ᱠᱚ ᱜᱟᱱᱚᱜᱼᱟ᱾
ᱦᱳᱭ ᱱᱤᱝᱠᱟᱱ, ᱴᱷᱤᱠ ᱜᱮᱭᱟ ᱟᱨ ᱪᱮᱫ ᱟᱨ ᱟᱵᱚ ᱢᱟᱺᱡᱷᱤ ᱢᱟᱰᱣᱟ ᱠᱚᱢᱟ ᱢᱟᱱᱮ, ᱞᱟᱹᱭ ᱟᱠᱚ ᱠᱤᱱᱛᱩ, ᱞᱟᱹᱭ ᱨᱮᱦᱚᱸ ᱩᱰᱤᱜᱟᱱ ᱟᱛᱳ ᱠᱚᱫᱚ ᱟᱸᱡᱚᱢ ᱦᱚᱸ ᱵᱟᱠᱚ ᱟᱸᱡᱚᱢᱟ᱾ ᱛᱟᱹᱣ ᱤᱭᱟᱹ ᱤᱧ ᱠᱤᱪᱷᱩ ᱫᱤᱱ ᱞᱟᱦᱟ ᱨᱮᱜᱮ ᱟᱸᱡᱚᱢᱮᱫ ᱛᱟᱦᱮᱸᱫᱟᱧ, ᱡᱮ ᱡᱟᱦᱟᱱᱟᱜ ᱤᱭᱟᱹ ᱠᱚᱨᱮ ᱟᱸᱡᱚᱢ ᱞᱮᱜ ᱟᱹᱧ ᱡᱮ, ᱱᱤᱭᱟᱹ ᱯᱷᱟᱱᱥᱚᱱ ᱫᱚ ᱥᱮ ᱰᱟᱹᱵᱩᱢ ᱫᱚ ᱯᱩᱨᱟᱹᱣ ᱵᱚᱱᱫᱚ᱾ ᱟᱫᱚ ᱠᱤᱱᱛᱩ ᱚᱠᱟ ᱨᱮᱦᱚᱸ ᱮᱭ ᱨᱤᱥᱮᱱᱴᱞᱤ ᱜᱮᱧ, ᱪᱟᱞᱟᱣ ᱞᱮᱱᱟ ᱤᱧ ᱢᱤᱫᱴᱟᱝ ᱢᱟᱱᱮ ᱜᱟᱛᱮ ᱚᱲᱟᱜ ᱨᱮ ᱟᱨ ᱪᱮᱫ᱾ ᱟᱫᱚ ᱤᱡᱮ ᱫᱚ ᱵᱟᱝᱟ ᱢᱟᱱᱮ ᱪᱮᱫ ᱞᱮᱠᱟᱧ ᱞᱟᱹᱭᱟ ᱟᱫᱚ ᱩᱱᱠᱩ ᱟᱹᱛᱩ ᱨᱮᱫᱚ, ᱟ ᱢᱟᱱᱮ ᱰᱟᱝ ᱢᱟᱱᱮ ᱠᱚᱨᱟᱭᱮᱜ ᱟᱠᱚ ᱟᱨ ᱪᱮᱫ, ᱚᱱᱟ ᱚᱨᱠᱮᱥᱴᱟᱨ ᱚᱨᱪᱮᱫ ᱚᱱᱮ ᱚᱨᱠᱮᱥ ᱱᱮᱛᱟᱨ ᱢᱟ ᱵᱚᱱᱫᱚ ᱫᱚ ᱵᱟᱝ ᱟᱫᱚ ᱞᱟᱹᱭᱟ ᱠᱚ, ᱦᱮᱸ ᱠᱚᱨᱟᱣᱮᱜ ᱟᱠᱚ ᱟᱹᱛᱩ ᱦᱚᱲ ᱟᱨ ᱪᱮᱫ ᱮᱢ ᱞᱟᱹᱭ ᱫᱟᱲᱮᱭᱟᱜᱼᱟ᱾ ᱟᱫᱚ ᱛᱚᱠᱷᱚᱱ ᱫᱚ ᱟᱹᱵᱤᱱ ᱦᱚᱸ ᱪᱮᱫ ᱵᱤᱱ ᱞᱟᱹᱭᱟ ᱟᱨᱫᱚ᱾ ᱚᱱᱮ ᱦᱚᱲ ᱦᱚᱸ ᱢᱟᱱᱮ, ᱟᱹᱛᱩ ᱟᱹᱛᱩ ᱪᱟᱞᱟᱣ ᱠᱟᱛᱮᱫ ᱠᱟᱹᱴᱤᱜ ᱵᱩᱡᱷᱟᱹᱣ ᱵᱟᱲᱟ ᱦᱩᱭᱩᱜᱼᱟ ᱡᱮ ᱜᱤᱫᱽᱨᱟᱹ ᱠᱚ, ᱠᱷᱟᱨᱟᱯᱚᱜ ᱠᱟᱱ ᱛᱟᱵᱚᱱᱟ ᱠᱚ ᱢᱟᱺᱡᱷᱤ ᱢᱟᱬ ᱛᱚᱨᱚᱯ ᱠᱷᱚᱱ ᱦᱚᱸ ᱢᱤᱫᱴᱟᱝ ᱴᱤᱢ ᱠᱚ ᱛᱮᱭᱟᱨ ᱟᱛᱮᱜ,
ᱢᱟ ᱩᱱᱤ ᱟᱵᱚᱣᱟᱜ ᱥᱚᱵ ᱛᱷᱮᱠᱮ ᱢᱟᱨᱟᱝ ᱚᱱᱟ ᱵᱟᱹᱲᱤᱜ, ᱤᱭᱟᱹ ᱠᱟᱱ ᱛᱟᱵᱚᱱᱟ ᱫᱩᱨᱵᱚᱞᱚᱛᱟ ᱦᱩᱭᱩᱜ ᱠᱟᱱ ᱛᱟᱵᱚᱱᱟ ᱡᱩᱢᱤᱫ ᱵᱟᱹᱱᱩᱜ ᱵᱚᱱᱟ, ᱛᱮᱭᱟ ᱠᱟᱛᱷᱟ ᱠᱚ ᱚᱠᱚᱭᱟᱜ ᱜᱮ ᱵᱟᱵᱚᱱ ᱵᱩᱡᱟ ᱡᱟᱦᱟᱸᱭ, ᱜᱮ ᱢᱟᱱᱮ ᱟᱨ ᱚᱱᱮ ᱦᱟᱺᱰᱤ ᱯᱟᱹᱣᱨᱟᱹ ᱵᱮᱥᱤ ᱧᱩ ᱠᱟᱛᱮᱜ ᱜᱮᱥᱮ ᱚᱱᱟ ᱠᱚᱫᱚ ᱦᱩᱭᱩᱜ ᱠᱟᱱᱟ ᱥᱮ᱾
ᱦᱩᱸ,
ᱡᱩᱢᱤᱫ ᱵᱚᱱ ᱛᱟᱦᱮᱸ ᱞᱮᱱᱠᱷᱟᱱ ᱢᱟ ᱚᱱᱠᱟ ᱵᱟᱝ ᱦᱩᱭ ᱠᱚᱜᱼᱟ ᱟᱫᱚ, ᱧᱩ ᱠᱟᱛᱮ ᱡᱟᱦᱟᱸᱭ ᱦᱚᱲ ᱠᱚ ᱧᱩᱭᱮᱫᱟ ᱩᱱᱤ ᱢᱟ ᱢᱟᱱᱮ ᱪᱮᱫ ᱮ ᱢᱮᱱᱫᱟ ᱱᱤᱡᱮ ᱜᱮ ᱫᱤᱥᱟᱹ ᱵᱟᱝ, ᱛᱟᱦᱮᱱ ᱛᱮᱭᱟ ᱥᱮ ᱢᱮᱱ ᱵᱟᱹᱲᱤᱡᱟ ᱮᱨᱯᱚᱨᱮ ᱡᱟᱦᱟᱸᱭ ᱟᱵᱚ ᱨᱮᱱ ᱪᱮᱛᱟᱱ ᱠᱚᱨᱮ ᱢᱮᱱᱟᱜ ᱠᱚᱣᱟ ᱩᱱᱠᱩ ᱠᱚ ᱢᱮᱱᱟ ᱦᱮᱸ ᱱᱩᱭ ᱱᱚᱝᱠᱟᱭ ᱢᱮᱛᱟ ᱫᱤᱧᱟ ᱵᱟᱠᱚ ᱢᱟᱱᱟᱣ ᱵᱟᱛᱟᱣ ᱤᱧ ᱠᱟᱱᱟ ᱤᱥ ᱡᱚᱫᱤ ᱚᱱᱠᱟ ᱠᱟᱛᱮ, ᱥᱮ ᱟᱵᱟᱨ ᱠᱷᱟᱹᱯᱟᱹᱨᱤ ᱠᱚ ᱦᱩᱭᱩᱜ ᱠᱟᱱᱟ ᱥᱮ ᱥᱚᱢᱟᱡ ᱛᱟᱞᱟᱨᱮ, ᱡᱩᱢᱤᱫ ᱵᱟᱝ ᱠᱷᱟᱹᱛᱤᱨᱟᱜ ᱛᱮᱜᱮ ᱟᱵᱚᱣᱟᱜ ᱱᱤᱭᱟᱹ ᱡᱟᱭᱜᱟ ᱨᱮ ᱢᱮᱱᱟᱜ ᱵᱚᱱᱟ ᱵᱟᱝᱠᱷᱟᱱ ᱟᱵᱚ ᱢᱟ ᱥᱮᱫᱟᱭ ᱨᱮ ᱢᱟᱲᱟᱝ ᱥᱮᱫ ᱵᱚᱱ ᱞᱟᱦᱟ ᱠᱚᱜᱼᱟ ᱟᱵᱚ ᱰᱟᱦᱟᱨ ᱩᱫᱩᱜ ᱦᱚᱴᱚ ᱠᱟᱜ ᱵᱚᱱᱟ ᱥᱮ᱾
ᱦᱳᱭ ᱟᱵᱚ ᱢᱟ ᱢᱤᱫ ᱥᱩᱛᱟᱹᱢ ᱨᱮᱦᱚᱸ ᱵᱟᱹᱱᱩᱜ ᱵᱚᱱᱟ᱾ ᱢᱤᱫ ᱢᱟᱱᱮ ᱦᱳᱭ᱾ ᱚᱠᱚᱭ ᱞᱟᱹᱭᱚᱜᱼᱟᱭ ᱥᱟᱹᱨᱤ ᱚᱠᱚᱭ ᱞᱟᱹᱭᱚᱜᱼᱟᱭ ᱥᱟᱨᱱᱟ᱾
ᱦᱩᱸ᱾ ᱡᱩᱢᱤᱫ ᱵᱟᱝ ᱠᱷᱟᱹᱛᱤᱨᱟᱜ ᱛᱮᱜᱮ ᱟᱵᱚᱣᱟᱜ ᱢᱟ ᱚᱱᱟ ᱜᱮ ᱫᱩᱨᱵᱚᱞᱚᱛᱟ ᱡᱤᱱᱤᱥ ᱡᱩᱢᱤᱫ ᱜᱮ ᱵᱟᱹᱱᱩᱜ ᱵᱚᱱᱟ ᱥᱮ᱾ ᱡᱷᱟᱯᱲᱤ ᱥᱟᱶᱼᱥᱟᱶᱛᱮ ᱡᱮᱢᱚᱱ ᱚᱱᱮ ᱧᱩ ᱯᱟᱹᱣᱨᱟᱹ ᱦᱟᱺᱰᱤ ᱡᱩᱫᱤ ᱠᱚ ᱠᱚᱢ ᱫᱟᱲᱮᱭ ᱛᱟᱵᱚᱱ ᱠᱮᱭᱟ ᱢᱟᱱᱮ ᱩᱯᱚᱨ ᱢᱚᱦᱚᱞ ᱟᱵᱚᱣᱟᱜ ᱡᱟᱦᱟᱸ ᱯᱟᱨᱜᱟᱱᱟ ᱢᱚᱦᱚᱞ ᱢᱮᱱᱟᱜ ᱛᱟᱵᱚᱱᱟ ᱚᱸᱰᱮ ᱠᱷᱚᱱᱟᱜ ᱟᱨ ᱟᱵᱚ ᱢᱟ ᱵᱚᱱ ᱥᱟᱯᱚᱴ ᱠᱮᱜᱮᱭᱟ ᱡᱩᱫᱤ ᱠᱚ ᱠᱚᱢ ᱫᱟᱲᱮᱭ ᱛᱟᱵᱚᱱᱟ ᱛᱟᱦᱞᱮ ᱢᱟ ᱟᱹᱰᱤ ᱜᱮ ᱵᱮᱥ ᱠᱚᱜ-ᱟ ᱥᱮ ᱦᱩᱸ᱾
ᱟᱫᱚ ᱪᱮ ᱪᱮᱛᱟᱱ ᱢᱚᱦᱚᱞ ᱦᱚᱲ ᱦᱚᱸ ᱩᱱᱠᱩ ᱦᱚᱸ ᱢᱮᱱᱟᱜ ᱠᱚᱣᱟ ᱞᱟᱹᱭ ᱠᱟᱛᱷᱟ ᱞᱟᱹᱭ ᱟᱨ ᱛᱳᱢᱟᱨ ᱡᱮ ᱠᱟᱴᱤᱡ ᱯᱷᱤᱞᱰ ᱨᱮ ᱢᱟᱱᱮ ᱱᱚᱰᱮ ᱤᱡᱮ ᱨᱮ ᱟᱹᱛᱩ ᱟᱹᱛᱩ ᱨᱮ ᱪᱟᱞᱟ ᱛᱮᱜ ᱜᱮ ᱠᱟᱴᱤᱡ ᱪᱟᱞᱟᱣ ᱛᱮᱜ ᱞᱟᱹᱭ ᱤᱫᱤ ᱵᱟᱝᱠᱷᱟᱱ ᱢᱤᱫᱴᱟᱝ ᱦᱚᱭᱛᱳ ᱰᱤᱥᱴᱤᱠ ᱨᱮ ᱚᱱᱟ ᱚᱱᱤᱫᱚᱭ ᱛᱚ ᱯᱟᱨᱜᱟᱱᱟ ᱚᱱᱟ ᱡᱚᱜᱽ ᱢᱟᱱᱮ ᱯᱟᱨᱜᱟᱱᱟ ᱨᱮᱱᱟᱜ ᱚᱱᱟ ᱵᱷᱟᱜ ᱢᱮᱱᱟᱜᱼᱟ ᱪᱮᱫ ᱞᱮᱠᱟ ᱪᱮᱛᱟᱱ ᱩᱱᱤ ᱠᱷᱚᱱ ᱪᱮᱛᱟᱱ ᱤᱱᱠᱟᱹ ᱚᱱᱟ ᱞᱮᱵᱮᱞ ᱨᱮ ᱪᱟᱞᱟᱣ ᱛᱮᱫ ᱡᱩᱫᱤ ᱢᱤᱫᱴᱟᱝ ᱴᱤᱢ ᱠᱚ ᱛᱮᱭᱟᱨ ᱟᱛᱮᱫ ᱡᱩᱫᱤ ᱟᱹᱛᱩ ᱟᱹᱛᱩ ᱪᱟᱞᱟᱣᱛᱮᱫ ᱤᱭᱟᱹ ᱠᱚ ᱜᱟᱱ ᱠᱚᱜᱼᱟ ᱛᱚᱵᱮ ᱛᱤᱱᱟᱹᱜ ᱱᱟᱯᱟᱭ ᱠᱚᱜᱼᱟ᱾
ᱚᱝᱠᱟ ᱠᱷᱟᱱ ᱢᱟ ᱱᱟᱯᱟᱭ ᱢᱟ ᱱᱟᱯᱟᱭ ᱠᱚᱜ ᱜᱮᱭᱟ ᱢᱟᱱᱮ ᱡᱷᱚᱛ ᱥᱟᱱᱟᱢ ᱦᱚᱲ ᱠᱚ ᱪᱮᱫᱚᱜ ᱠᱚᱜ-ᱟ ᱥᱮ ᱚᱠᱟ ᱴᱷᱤᱠ ᱰᱟᱦᱟᱨ ᱠᱟᱱᱟ ᱚᱠᱟ ᱵᱟᱹᱲᱤᱡ ᱰᱟᱦᱟᱨ ᱠᱟᱱᱟ ᱱᱚᱣᱟ ᱚᱠᱟ ᱰᱟᱦᱟᱨ ᱛᱮᱵᱚᱱ ᱛᱟᱲᱟᱢᱟ ᱡᱚᱛᱚ ᱦᱚᱲ ᱠᱚ ᱴᱷᱟᱹᱣᱠᱟᱹ ᱠᱮᱭᱟ᱾
ᱦᱳᱭ᱾
ᱦᱮᱸ ᱴᱷᱤᱠ ᱜᱮᱭᱟ ᱛᱟᱦᱞᱮ ᱚᱠᱛᱚ ᱦᱚᱸ ᱟᱹᱰᱤ ᱜᱟᱱ ᱦᱩᱭᱱᱟ ᱯᱚᱨᱮ ᱜᱟᱞᱢᱟᱨᱟᱣ ᱦᱳᱭᱩᱜᱼᱟ᱾
ᱟᱪᱪᱷᱟ ᱟᱪᱪᱷᱟ ᱴᱷᱤᱠ ᱜᱮᱭᱟ᱾
ᱴᱷᱤᱠ ᱜᱮᱭᱟ᱾